ᱦᱮᱞᱳ
ᱦᱮᱸ ᱟᱸᱡᱚᱢ ᱫᱟᱢ
ᱦᱮᱸ ᱟᱸᱡᱚᱢᱤᱫᱟᱹᱧ
ᱚ ᱛᱟᱯᱚᱨ ᱱᱟᱯᱟᱭ ᱜᱮᱛᱚ
ᱦᱤᱛᱳᱜ ᱥᱚᱢᱚᱭ ᱛᱤᱱᱟᱹᱜ ᱜᱟᱱ ᱦᱩᱭᱩᱜ ᱠᱟᱱᱟ
ᱱᱤᱛᱚᱜ ᱟᱞᱮᱥᱮᱫ ᱟᱭᱩᱵ ᱦᱤᱡᱩᱜ ᱠᱟᱱᱟ ᱦᱚᱭᱛᱚ ᱧᱟ ᱟᱢ ᱧᱩᱦᱩᱢ ᱠᱟᱱᱟ, ᱟᱹᱭᱩᱵ ᱦᱤᱡᱩᱜ ᱠᱟᱱᱟ ᱟᱞᱮᱥᱮᱜ᱾
ᱚ ᱟᱭᱩᱵ ᱦᱤᱡᱩᱜ ᱦᱮᱸ ᱟᱞᱮ ᱥᱮᱫ ᱦᱚᱸ ᱟᱭᱩᱵ ᱦᱤᱡᱩᱜ ᱠᱟᱱᱟ, ᱱᱚᱜᱼᱚᱭ ᱪᱮᱸᱬᱮ ᱪᱩᱯᱲᱤ ᱠᱚᱠᱚ ᱨᱟᱜ ᱮᱫᱟ᱾
ᱦᱮ ᱦᱮᱸ ᱟᱨ ᱟᱞᱮ ᱥᱮᱫ ᱨᱮᱦᱚᱸ ᱛᱚ
ᱟᱯᱮᱥᱮᱫ ᱦᱚᱸᱛᱚ ᱱᱤᱥᱪᱳᱭ ᱪᱮᱬᱮ ᱠᱚᱠᱚ ᱨᱟᱜ ᱮᱫ ᱜᱮᱭᱟ ᱵᱟᱝ, ᱟᱭᱩᱵ ᱦᱤᱡᱩᱜ ᱥᱮ ᱟᱫᱚ ᱟᱠᱚᱣᱟᱜ ᱛᱩᱠᱟᱹ ᱠᱚ ᱯᱟᱸᱡᱟᱭᱮᱫᱟ ᱚᱲᱟᱜ ᱠᱚ᱾
ᱦᱮᱸ ᱱᱤᱛᱚᱜ ᱫᱚᱢᱮ ᱠᱚ ᱨᱟᱜ ᱫᱟ ᱠᱚ, ᱤᱧ ᱦᱚᱸ ᱥᱟᱭᱤᱴ ᱧᱚᱜ ᱤᱧ ᱦᱮᱡ ᱠᱟᱱᱟ᱾ ᱵᱟᱠᱷᱟᱱ ᱚᱱᱛᱮ ᱵᱤᱨ ᱥᱮᱜ ᱪᱟᱞᱟᱣ ᱢᱟᱱᱮᱜᱮ, ᱫᱚᱢᱮ ᱠᱤᱪᱤᱨ-ᱢᱤᱪᱤᱨ ᱠᱚ ᱟᱨᱟᱢᱵᱷᱚ ᱠᱟᱜ-ᱟ᱾
ᱦᱮᱸ ᱦᱮᱸ ᱦᱮᱸ᱾ ᱚ ᱟᱨ ᱨᱤᱭᱟᱲ ᱠᱟᱱᱟ ᱥᱮ ᱵᱟᱝ ᱟᱯᱮᱥᱮᱜ?
ᱦᱮᱸ ᱨᱤᱭᱟᱲ ᱠᱟᱱ ᱜᱮᱭᱟ ᱟᱹᱭᱩᱵ ᱵᱮᱲᱟ᱾ ᱴᱷᱟᱱᱰᱟ ᱴᱷᱟᱱᱰᱟ ᱟᱵᱚᱦᱟᱣᱟᱭ ᱫᱚᱦᱚᱣ ᱠᱟᱫᱟ ᱛᱚ᱾
ᱦᱮᱸ ᱦᱮᱸ ᱛᱟᱯᱚᱨ ᱩᱭᱩ ᱵᱟᱲᱟ ᱠᱩ ᱦᱳᱭᱳᱜ ᱠᱟᱱᱟ ᱥᱮ ᱵᱟᱝ, ᱩᱱᱟᱹᱜ ᱡᱳᱨ ᱨᱮᱭᱟᱲ ᱥᱮ ᱵᱟᱝ ᱦᱟᱞᱠᱟ ᱨᱮᱭᱟᱲ?
ᱦᱮᱸ ᱳᱭᱳᱱ ᱦᱳᱭᱳᱜ ᱠᱟᱱᱟ᱾
ᱦᱮᱸ ᱛᱚ ᱨᱮᱭᱟᱲ ᱠᱟᱱ ᱜᱮᱭᱟ ᱥᱮ᱾
ᱦᱮᱸ ᱟᱨ ᱢᱟᱡᱷᱮ ᱢᱚᱫᱽᱫᱷᱮ ᱨᱮ ᱩᱫᱽᱜᱟᱹᱨ ᱵᱩᱡᱩᱜ ᱠᱟᱱᱟ᱾
ᱦᱮᱸ ᱦᱮᱸ ᱠᱤᱪᱷᱩ ᱠᱷᱚᱱ ᱳᱭᱳ ᱛᱟᱦᱮᱸ ᱞᱮᱱ ᱠᱷᱟᱱ ᱟᱵᱟᱨ ᱩᱫᱜᱟᱹᱨ ᱵᱩᱡᱷᱟᱹᱜ ᱠᱟᱱᱟ᱾
ᱦᱮ ᱛᱟᱨᱯᱚᱞᱮ ᱯᱷᱮᱱ ᱦᱚᱸ ᱪᱟᱹᱞᱩ ᱠᱟᱜ ᱦᱳᱭᱳᱜ ᱠᱟᱱᱟ, ᱟᱨ ᱳᱭᱳᱱ ᱦᱚᱸ ᱳᱭᱳᱱ ᱦᱳᱭᱳᱜ ᱠᱟᱱᱟ᱾
ᱚ ᱦᱮᱸ ᱦᱮᱸ ᱵᱷᱟᱞᱮ ᱜᱮ ᱛᱟᱦᱚᱞᱮ ᱠᱷᱟᱡ ᱫᱚ᱾
ᱟ-ᱟᱯᱮ ᱥᱮᱫ ᱨᱮᱭᱟᱲ ᱠᱟᱱᱟ ᱥᱮ ᱵᱟᱝ?
ᱦᱮᱸ ᱟᱞᱮ ᱥᱮ ᱦᱚᱸ ᱨᱮᱭᱟᱲ ᱠᱟᱱᱟ ᱟᱞᱮ ᱦᱚᱸ ᱚᱝᱠᱟᱜ ᱜᱮ ᱟᱯᱮ ᱞᱮᱠᱟ ᱜᱮ, ᱯᱷᱮᱱ ᱦᱚᱸᱞᱮ ᱪᱟᱹᱞᱩ ᱠᱟᱜ ᱠᱟᱱᱟ, ᱟᱨ ᱩᱭᱩ ᱦᱚᱞᱮ ᱩᱭᱩ ᱠᱚᱜ ᱠᱟᱱᱟ᱾ ᱠᱟᱱᱟ, ᱢᱟᱱᱮ ᱵᱟᱱᱟᱨ ᱜᱮ ᱟᱨᱠᱤ᱾
ᱦᱮᱸ
ᱨᱮᱭᱟᱲ ᱦᱚᱛᱚ ᱨᱮᱭᱟᱲ ᱠᱟᱱ ᱜᱮᱭᱟ᱾ ᱛᱟᱯᱚᱨ ᱠᱩᱣᱟᱹᱥᱟ-ᱠᱩᱣᱟᱹᱥᱟ ᱟᱵᱚᱦᱟᱣᱟ ᱟᱯᱮᱥᱮᱜ ᱦᱮᱱᱟᱜ ᱥᱮ ᱵᱟᱹᱱᱩᱜᱼᱟ ᱟᱞᱮ ᱥᱮᱜ ᱢᱟᱛᱚ ᱫᱚᱢᱮ ᱠᱩᱣᱟᱹᱥᱟ ᱠᱟᱫᱟᱭ᱾
ᱚ ᱱᱤ-ᱱᱤᱛᱳᱜ?
ᱦᱮᱸ ᱱᱤᱛᱚᱜ ᱠᱩᱣᱟᱹᱥᱟᱣ ᱠᱟᱫᱟᱭ᱾
ᱚ ᱦᱮᱸᱛᱚ ᱟᱨ ᱥᱮᱛᱟᱜ ᱵᱮᱲᱟᱭ ᱠᱩᱣᱟᱹᱥᱟᱭᱮᱫ ᱜᱮᱭᱟ ᱢᱟᱡᱷᱮ ᱢᱚᱫᱽᱫᱷᱮ ᱫᱚ᱾
ᱦᱮᱸ ᱟᱨ ᱱᱤᱛᱚᱜ ᱫᱚ ᱛᱟᱦᱚᱞᱮ ᱟᱯᱮᱥᱮᱜ ᱵᱟᱭ ᱠᱩᱣᱟᱹᱥᱟ ᱠᱟᱫᱟ?
ᱵᱟᱝ ᱟᱞᱮ ᱥᱮᱜ ᱦᱮᱸ ᱥᱟᱺᱜᱤᱧ ᱨᱮᱫᱚ ᱧᱮᱞ ᱫᱚ ᱧᱮᱞᱚᱜ ᱠᱟᱱᱟ ᱧᱩᱛᱜᱮ ᱠᱩᱣᱟᱹᱥᱟ᱾ ᱫᱩ ᱥᱳᱨ ᱨᱮᱫᱚ, ᱵᱟᱝ ᱵᱩᱡᱩᱜᱚᱜ ᱠᱟᱱᱟ᱾
ᱦᱮᱸ ᱦᱮᱸ ᱦᱮᱸ ᱱᱚᱛᱮ ᱦᱚᱸ ᱚᱝᱠᱟ ᱜᱮ ᱥᱟᱺᱜᱤᱧ ᱨᱮᱫᱚ ᱚᱝᱠᱟ ᱠᱩᱣᱟᱹᱥᱟ ᱠᱩᱣᱟᱹᱥᱟ ᱜᱮ ᱢᱟᱱᱮ ᱟᱵᱷᱟᱣᱟ ᱧᱮᱞᱚᱜ ᱠᱟᱱᱟ᱾ ᱛᱟᱯᱚᱨ ᱥᱳᱨ ᱨᱮ ᱫᱚ, ᱫᱚᱢᱮ ᱫᱚ ᱵᱟᱝ ᱧᱮᱞᱚᱜ ᱠᱟᱱᱟ ᱟᱨ ᱠᱤ᱾
ᱚ ᱨᱤᱢᱤᱞ ᱠᱟᱫᱟᱭ ᱥᱮ ᱵᱟᱝ ᱟᱯᱮ ᱥᱮᱜ?
ᱦᱮᱸ ᱨᱤᱢᱤᱞ ᱫᱚ ᱵᱟᱭ ᱨᱤᱢᱤᱞ ᱠᱟᱫᱟ ᱟᱫᱚ ᱠᱟᱹᱴᱤᱜ ᱠᱟᱹᱴᱤᱜ ᱚᱱᱠᱟ ᱵᱩᱡᱷᱟᱹᱜ ᱠᱟᱱᱟ ᱟᱨ ᱠᱤ ᱟᱫᱚ᱾ ᱟᱫᱚ ᱧᱤᱫᱟᱹ ᱠᱟᱛᱮ ᱡᱩᱫᱤ ᱫᱟᱜ ᱦᱚᱸ ᱦᱮᱡ ᱫᱟᱲᱮᱜᱟ ᱟᱫᱚ ᱚᱱᱟ ᱫᱚ ᱵᱟᱝ ᱞᱟᱹᱭ ᱱᱤᱛᱚᱜ ᱫᱚ ᱟᱨᱠᱤ ᱵᱟᱝ ᱞᱟᱹᱭᱟᱹ ᱜᱚᱜ ᱠᱟᱱᱟ᱾ ᱦᱳ ᱫᱟᱲᱮᱜᱟ ᱦᱟᱸᱜ ᱧᱤᱫᱟᱹ ᱥᱮᱫ ᱛᱮ ᱢᱟ ᱫᱟᱜ ᱦᱮᱡ ᱮᱱ ᱜᱮ ᱴᱟᱴᱠᱟ ᱜᱮ᱾
ᱦᱮᱸ ᱦᱮᱸ ᱱᱚᱛᱮ ᱦᱚᱸ ᱦᱟᱞᱠᱟ ᱦᱟᱞᱠᱟ᱾ ᱦᱟᱞᱠᱟ ᱦᱟᱞᱠᱟ ᱧᱮᱞ ᱫᱚ ᱧᱮᱞᱚᱜ ᱠᱟᱱᱟ, ᱛᱟᱨᱯᱚᱨ ᱵᱟᱝ ᱞᱟᱹᱭ ᱠᱚᱭᱚᱜ ᱠᱟᱱᱟ ᱦᱮᱸ᱾
ᱦᱮᱸ ᱦᱮᱸ ᱦᱮᱸ ᱪᱟᱸᱫᱚ ᱠᱚ ᱨᱟᱠᱟᱵ ᱠᱟᱱ ᱜᱮᱭᱟ ᱟᱯᱮ ᱥᱮᱜ ᱵᱟᱝ?
ᱦᱮᱸ ᱪᱮᱫ ᱪᱟᱸᱫᱚ ᱛᱟᱨᱯᱚᱨ ᱦᱟᱞᱠᱟ ᱦᱟᱞᱠᱟ ᱨᱤᱢᱤᱞ ᱛᱮ ᱮᱥᱮᱫ ᱠᱟᱱᱟ᱾ ᱤᱯᱤᱞ ᱠᱚᱫᱚ ᱵᱟᱝ ᱠᱚ ᱧᱮᱞᱚᱜ ᱠᱟᱱᱟ᱾ ᱩᱸ ᱚᱱᱛᱮ ᱠᱚ ᱧᱮᱞᱚᱜ ᱠᱟᱱᱟ᱾
ᱦᱮᱸ ᱱᱚᱛᱮ ᱫᱚ, ᱤᱯᱤᱞ ᱫᱚ ᱵᱟᱝ ᱠᱚ ᱧᱮᱞᱚᱜ ᱠᱟᱱᱟ ᱩᱱᱤ ᱡᱟᱸᱦᱟᱭ ᱠᱚ ᱢᱮᱛᱟᱭᱟ ᱥᱩᱧ ᱡᱟᱹᱭ ᱤᱯᱤᱞ ᱩᱱᱤ ᱫᱚ ᱨᱟᱠᱟᱵ ᱜᱮᱭ ᱟᱭ ᱥᱮ ᱞᱟᱦᱟ ᱞᱟᱦᱟ ᱜᱮ, ᱛᱷᱟᱞᱮ ᱩᱱᱤ ᱴᱤᱡ ᱜᱮ ᱧᱮᱞᱚᱜ ᱠᱟᱱᱟ ᱟᱨ ᱪᱟᱸᱫᱳ ᱫᱚᱭ ᱧᱮᱞᱚᱜ ᱠᱟᱱᱟ ᱛᱟᱨᱟ ᱛᱟᱨᱟ ᱚᱫᱷᱮᱠ ᱫᱚᱼᱼ ᱨᱤᱢᱤᱞ ᱛᱮ ᱮᱥᱮᱫ ᱟᱠᱟᱱᱟᱭ ᱟᱨ ᱠᱤ ᱰᱷᱟᱠᱟᱣ ᱟᱠᱟᱱᱟᱭ᱾
ᱱᱚᱛᱮ ᱫᱚ ᱤᱯᱤᱞ ᱫᱚ ᱮᱥᱮᱫ ᱟᱠᱟᱱᱟ ᱱᱚᱛᱮ ᱵᱟᱭ ᱧᱮᱞᱚᱜ ᱠᱟᱱᱟ᱾ ᱥᱮ ᱨᱚᱠᱚᱢ ᱦᱚᱭ ᱛᱚ ᱱᱚᱛᱮ ᱜᱮ ᱵᱮᱥᱤ ᱨᱤᱢᱤᱞ ᱟᱠᱟᱫᱟ ᱡᱟᱱᱤᱡ ᱟᱯᱮ ᱥᱮᱫ ᱠᱷᱚᱱᱟᱜ ᱫᱚ᱾
ᱚ ᱛᱟᱞᱮ ᱠᱷᱟᱱ ᱟᱯᱮ ᱥᱮᱫ ᱜᱮ ᱵᱮᱥᱤ ᱨᱤᱢᱤᱞ ᱠᱟᱫᱟ, ᱟᱞᱮ ᱥᱮᱫ ᱫᱚ ᱩᱱᱟᱹᱜ ᱡᱳᱨ ᱫᱚ ᱵᱟᱝ ᱟᱫᱚᱼᱼ ᱦᱩᱭ ᱫᱟᱲᱮᱜ ᱦᱟᱸᱜ ᱟᱯᱮ ᱥᱮᱫ ᱨᱤᱢᱤᱞ ᱠᱟᱛᱮᱜ ᱦᱟᱸᱜ, ᱟᱫᱚ ᱫᱷᱤᱱᱟᱹ ᱥᱮᱫ ᱫᱚ ᱦᱟᱸᱜ ᱟᱞᱮ ᱥᱮᱫ ᱜᱮ ᱦᱮᱡ ᱮᱱ ᱜᱮ ᱤᱱᱟᱹ ᱨᱤᱢᱤᱞ ᱦᱚᱭ ᱠᱟᱛᱮᱜ ᱵᱟᱝ?
ᱦᱮᱸ ᱦᱮᱸ
ᱟᱪᱪᱷᱟ ᱛᱟᱨᱯᱚᱨ ᱦᱟᱹᱠᱩ ᱠᱚ ᱵᱟᱝ ᱯᱮ ᱥᱟᱵ ᱵᱟᱲᱟ ᱭᱮᱫ ᱠᱚᱣᱟ ᱟᱯᱮ ᱫᱚ?
ᱦᱟᱹᱠᱩ ᱦᱮᱸ ᱥᱟᱵ ᱠᱚ ᱦᱩᱭᱩᱜ ᱠᱟᱱᱟ᱾
ᱚ ᱤᱱᱠᱟᱹ ᱜᱟᱰᱟ ᱠᱚᱨᱮ, ᱥᱮ ᱱᱤᱝᱠᱟᱹ ᱵᱟᱸᱫ ᱨᱮᱜᱮ ᱦᱟᱱᱮ ᱧᱤᱫᱟᱹ ᱵᱮᱲᱟ ᱯᱮ ᱪᱟᱞᱟᱜ ᱠᱟᱱᱟ᱾ ᱦᱟᱹᱠᱩ ᱠᱚ ᱤᱭᱟᱹ ᱠᱚᱼᱼ
ᱦᱮᱸ ᱵᱟᱸᱫᱽ ᱞᱮ ᱦᱤᱡᱩᱜ ᱠᱟᱱᱟ ᱧᱤᱫᱟᱹ ᱵᱮᱲᱟ, ᱟᱨ ᱜᱟᱰᱟ ᱦᱚᱸ ᱪᱟᱞᱟᱜ ᱦᱩᱭᱩᱜ ᱠᱟᱱᱟ ᱛᱤᱥ ᱠᱚᱨᱮ ᱥᱤᱛᱩᱝ ᱵᱮᱲᱟ ᱫᱟᱜᱼᱼ ᱫᱟᱜ ᱵᱩᱛᱚᱞ ᱥᱟᱵ ᱠᱟᱛᱮᱫ ᱡᱟᱸᱦᱟ ᱥᱤᱛᱩᱝ ᱠᱟᱱᱟᱼᱼ
ᱦᱩᱸ ᱫᱚᱢᱮ ᱥᱤᱛᱩᱝ ᱠᱟᱱᱟ᱾
ᱛᱟᱨᱯᱚᱨ ᱵᱟᱹᱲᱥᱤ ᱛᱮ ᱥᱟᱵ ᱠᱚ ᱦᱩᱭᱩᱜ ᱠᱟᱱᱟ, ᱠᱚᱛᱮᱠ ᱥᱚᱢᱚᱭ ᱡᱟᱞ ᱠᱚᱦᱚᱸ ᱤᱫᱤ ᱦᱩᱭᱩᱜ ᱠᱟᱱᱟ᱾
ᱚ ᱛᱟᱞᱦᱮ ᱦᱟᱠᱩ ᱫᱚ ᱫᱷᱮᱨ ᱜᱮ ᱦᱮᱱᱟᱜ ᱠᱚᱣᱟ ᱵᱟᱝ?
ᱦᱮᱸ ᱢᱮᱱᱟᱜ ᱠᱚ ᱜᱮᱭᱟ᱾
ᱚ ᱟᱯᱚ ᱰᱷᱮᱨ ᱜᱟᱱ ᱜᱮᱯᱮ ᱪᱟᱞᱟᱜᱼᱟ ᱱᱤᱥ ᱪᱚᱭ ᱢᱟᱱᱮ ᱢᱤᱫ ᱦᱚᱲ ᱵᱟᱨ ᱦᱚᱲ ᱫᱚ ᱵᱟᱝ?
ᱦᱮᱸ ᱰᱷᱮᱨ ᱜᱮᱞᱮ ᱪᱟᱞᱟᱜᱼᱟ ᱪᱟᱞᱟᱜ ᱜᱮᱭᱟ ᱠᱚ ᱤᱱᱠᱟᱹᱠᱟᱹᱴᱤᱡ ᱜᱤᱫᱽᱨᱟᱹ ᱠᱚᱦᱚᱸ ᱩᱱᱠᱩ ᱫᱚᱼᱼ ᱩᱱᱠᱩ ᱫᱚ ᱞᱟᱦᱟ ᱠᱷᱚᱱᱟᱜ ᱜᱮᱠᱚ ᱵᱟᱹᱲᱥᱤ ᱮᱫ ᱠᱚ ᱛᱟᱦᱮᱸᱫᱼᱼ
ᱦᱮᱸ ᱦᱮᱸ ᱦᱮᱸ
ᱦᱮᱸ ᱵᱚᱲᱚ ᱠᱚᱫᱚ ᱛᱟᱹᱣ ᱟᱹᱰᱤ ᱯᱚᱨᱮ ᱛᱮᱠᱚ ᱪᱟᱞᱟᱜ ᱠᱟᱱᱟ ᱠᱚᱼᱼ
ᱚ ᱛᱟᱞᱦᱮ ᱵᱟᱹᱲᱥᱤ ᱠᱚ ᱯᱮ ᱤᱫᱤᱭᱟ ᱟᱨᱼᱼ ᱪᱮᱫ ᱠᱚ ᱯᱮ ᱤᱫᱤ ᱭᱟ ᱢᱚᱥᱟᱨᱤ ᱠᱚ ᱡᱟᱞ ᱠᱚ ᱯᱮ ᱤᱫᱤ ᱜᱮᱭᱟ᱾
ᱢᱚᱥᱟᱨᱤ ᱛᱟᱯᱚᱨ ᱡᱟᱞ
ᱦᱚᱜᱼᱚ, ᱛᱟᱦᱞᱮ ᱦᱟᱹᱠᱩ ᱠᱚ ᱯᱮ ᱨᱚᱦᱚᱲ ᱠᱟᱜ ᱠᱚ ᱜᱮᱭᱟ ᱥᱮ ᱡᱚᱢ ᱟᱹᱜᱩ ᱠᱟᱛᱮ ᱜᱮ ᱩᱛᱩ ᱠᱟᱛᱮᱫ ᱜᱮ ᱡᱚᱢᱼᱼ
ᱦᱮᱸ ᱩᱛᱩ ᱠᱟᱛᱮᱫ ᱡᱚᱢ ᱟᱨ ᱠᱤᱪᱷᱩ ᱨᱚᱦᱚᱲ ᱦᱩᱭ ᱟᱠᱟᱱᱟ᱾ ᱦᱮᱸ ᱰᱷᱮᱨ ᱜᱮ ᱨᱚᱦᱚᱲ ᱦᱳᱭ ᱠᱟᱱᱟ᱾
ᱚ ᱟᱨ ᱨᱚᱦᱚᱲ ᱦᱟᱠᱚ ᱫᱚ ᱵᱷᱟᱞᱮ ᱜᱮᱠᱚ ᱥᱤᱵᱤᱞᱟ ᱛᱚ ᱦᱮᱸ ᱢᱟᱱᱮ ᱮᱴᱟᱜ ᱠᱤᱪᱷᱩ ᱡᱟᱦᱟᱸᱱᱟᱜ ᱥᱚᱵᱽᱡᱤ ᱨᱮ ᱢᱮᱥᱟ ᱡᱮᱢᱚᱱ ᱦᱚᱛᱚᱜ ᱠᱚᱨᱮ᱾ ᱮᱨᱯᱚᱨ ᱠᱚᱸᱱᱰᱷᱟ ᱠᱚᱨᱮ ᱟᱨᱚ ᱡᱟᱦᱟᱱᱟᱜ ᱟᱹᱞᱩ ᱢᱟᱹᱞᱩ ᱠᱚᱨᱮ ᱦᱚᱸ ᱨᱚᱦᱚᱲ ᱦᱟᱠᱩ ᱫᱚ ᱠᱚ ᱥᱤᱵᱤᱞ ᱜᱮᱭᱟ ᱥᱮ᱾
ᱦᱮᱸ ᱦᱮᱸ ᱛᱟᱯᱚᱨ ᱟᱢᱥᱤᱭᱟᱛ ᱛᱮᱫ ᱦᱚᱸ ᱵᱷᱟᱞᱤ ᱜᱮ ᱵᱩᱡᱩᱜ ᱵᱩᱡᱷᱟᱹᱜ ᱠᱟᱱᱟ ᱦᱮᱸ
ᱟᱨᱚ ᱵᱷᱟᱞᱤᱜᱮ ᱜᱮ ᱵᱩᱡᱷᱟᱹᱜ ᱤᱱᱟᱹ ᱟᱛᱮᱫ ᱫᱚ ᱡᱚᱡᱚ ᱡᱚᱡᱚ᱾
ᱦᱮᱸ ᱛᱟᱦᱚᱞᱮ ᱟᱯᱮ ᱦᱟᱹᱠᱩ ᱠᱚᱯᱮ ᱨᱚᱦᱚᱲ ᱠᱟᱫ ᱠᱚᱣᱟ ᱥᱮ ᱵᱟᱝ?
ᱟᱞᱮ ᱦᱮᱸ ᱠᱟᱹᱴᱤᱡ ᱛᱟᱞᱟᱝ ᱞᱮ ᱨᱚᱦᱚᱲ ᱠᱟᱜ ᱠᱚᱣᱟᱞᱮ᱾ ᱟᱞᱮ ᱥᱮᱫ ᱫᱚ ᱜᱟᱰᱟ ᱫᱚ ᱵᱟᱹᱱᱩᱜ ᱟ ᱛᱚ ᱛᱟᱦᱞᱮ ᱠᱮᱱᱮᱞ ᱨᱮ ᱚᱱᱟ ᱤᱭᱟᱹᱛᱮ ᱜᱷᱩᱱᱤ ᱡᱟᱦᱟᱸ ᱠᱚ ᱞᱟᱹᱭᱟ ᱤᱱᱟᱹ ᱜᱷᱩᱱᱤ ᱛᱮᱞᱮ ᱥᱟᱜ ᱠᱟᱜ ᱠᱚ ᱛᱟᱦᱮᱸᱜ᱾ ᱟᱫᱚ ᱤᱱᱟᱹ ᱛᱮᱜᱮ ᱨᱚᱦᱚᱲ ᱵᱟᱲᱟ ᱦᱩᱭ ᱟᱠᱟᱱᱟ ᱟᱨ ᱢᱤᱫᱴᱮᱱ ᱵᱟᱸᱫ ᱛᱟᱦᱮᱸ ᱠᱟᱱ ᱛᱟᱞᱮᱭᱟ ᱤᱱᱟᱹ ᱵᱟᱸᱫᱷ ᱫᱟᱜ ᱫᱩᱛᱩ ᱫᱚ ᱟᱸᱡᱮᱫ ᱟᱠᱟᱱᱟ᱾ ᱟᱫᱚ ᱚᱱᱟ ᱵᱟᱸᱫᱽ ᱨᱮᱦᱚᱸ ᱡᱚᱠᱷᱚᱱ ᱫᱟᱜ ᱟᱸᱡᱮ ᱟᱸᱡᱮ ᱥᱚᱢᱚᱭ ᱫᱚ ᱫᱚᱢᱮ ᱦᱟᱹᱠᱩ ᱠᱚ ᱛᱟᱦᱮᱸ ᱠᱟᱱᱟ ᱯᱩᱴᱷᱤ ᱦᱟᱹᱠᱩ ᱠᱚ᱾ ᱛᱟᱦᱚᱞᱮ ᱪᱟᱞᱟᱣ ᱵᱟᱲᱟ ᱦᱩᱭ ᱞᱮᱱᱟ ᱢᱚᱥᱟᱨᱤ ᱠᱚᱛᱮ ᱠᱟᱹᱴᱤᱡ ᱜᱷᱟᱵᱩᱭ ᱵᱟᱲᱟ ᱦᱩᱭ ᱟᱠᱟᱱᱟ ᱟᱫᱚ ᱢᱮᱱᱟᱜ ᱠᱚ ᱨᱚᱦᱚᱲ ᱟᱠᱟᱫ ᱠᱚᱭᱟ ᱾ ᱟᱫᱚ ᱡᱚᱢ ᱫᱚ ᱡᱚᱢ ᱵᱟᱲᱟᱭᱮᱫ ᱠᱚᱜᱮᱭᱟᱞᱮ ᱢᱟᱡᱷᱮ ᱢᱚᱫᱽᱫᱷᱮ ᱚᱠᱟ ᱥᱚᱢᱚᱭ ᱫᱚ ᱥᱤᱵᱤᱞ ᱜᱮᱭᱟ ᱠᱚ ᱨᱚᱦᱚᱲ ᱦᱟᱠᱩ ᱫᱚ
ᱦᱮᱸ ᱟᱨ ᱠᱮᱱᱮᱞ ᱫᱟᱜ ᱪᱟᱞᱟᱜ ᱠᱟᱱ ᱜᱮᱭᱟ ᱥᱮ ᱵᱚᱱᱫᱚ ᱠᱟᱫᱟ ᱠᱚ
ᱧᱮᱞ ᱫᱟ ᱱᱤᱛᱚᱜ ᱫᱚᱠᱚ ᱵᱚᱱᱫᱚ ᱟᱠᱟᱫᱟ ᱫᱚ ᱵᱟᱝ ᱦᱤᱡᱩᱜ ᱠᱟᱱᱟ᱾ ᱡᱠᱷᱚᱱ ᱫᱚ ᱵᱟᱝᱠᱚ ᱟᱲᱟᱜᱟ ᱱᱤᱥᱪᱚᱭ, ᱠᱟᱨᱚᱱ ᱱᱚᱜ-ᱚᱭ ᱛᱚ ᱵᱚᱨᱥᱟ ᱵᱚᱞᱚᱱ ᱠᱟᱱᱟ ᱥᱮ ᱵᱚᱨᱥᱟ ᱨᱮ ᱫᱚ ᱥᱚᱢᱵᱷᱚᱵᱚᱛᱚ ᱦᱟᱸᱜ ᱵᱟᱝᱠᱚ ᱟᱲᱟᱜᱟ ᱵᱟᱝ ᱤᱭᱟᱹ ᱞᱮᱱᱠᱷᱟᱱ ᱫᱚ ᱾
ᱟᱨ ᱠᱟᱢᱤ, ᱠᱟᱥ ᱢᱤ ᱱᱤᱛᱚᱜ ᱤᱱᱠᱟᱹ ᱠᱟᱹᱢᱤ ᱦᱩᱭᱩᱜ ᱠᱟᱱᱟ ᱱᱚᱣᱟ ᱥᱚᱵᱡᱤ ᱠᱚ ᱨᱚᱦᱚᱭ ᱦᱩᱭᱩᱜ ᱠᱟᱱᱟ ᱛᱟᱞᱦᱮ ᱴᱷᱮᱠᱟ ᱠᱩᱰᱭᱟᱹᱛ ᱥᱟ ᱥᱟᱵ ᱠᱟᱛᱮᱫ ᱢᱟᱴᱷ ᱥᱮᱫ ᱪᱟᱞᱟᱜ ᱦᱩᱭᱩᱜ ᱠᱟᱱᱟ ᱯᱨᱚᱛᱮᱠ ᱫᱤᱱᱜ ᱜᱮ ᱾
ᱚ ᱠᱟᱹᱢᱤ ᱠᱟᱡ ᱫᱚ ᱛᱟᱦᱚᱞᱮ, ᱦᱩᱸ ᱠᱟᱹᱢᱤ ᱠᱟᱡ ᱫᱚ ᱴᱩᱠ ᱴᱟᱠ ᱦᱮᱱᱟᱜ ᱜᱮᱭᱟ ᱵᱟᱝ?
ᱦᱮᱸ ᱴᱩᱠ ᱴᱟᱠ ᱦᱮᱱᱟᱜ ᱜᱮᱭᱟ ᱾
ᱚ ᱟᱞᱮ ᱦᱚᱸ ᱱᱤᱛᱚᱜ ᱫᱚ ᱠᱟᱹᱢᱤ ᱠᱟᱹᱥ ᱛᱚ ᱴᱩᱠ ᱴᱟᱠ ᱫᱚ ᱪᱟᱞᱟᱜ ᱠᱟᱱᱟ ᱡᱮ ᱮᱠᱟᱞ ᱫᱩᱲᱩᱵ ᱜᱮ ᱢᱮᱱᱟᱜ-ᱟ ᱚᱲᱟᱜ ᱨᱮ ᱚᱱᱠᱟ ᱫᱚ ᱵᱟᱝ ᱠᱷᱮᱛ ᱠᱚ ᱚᱱᱮ ᱡᱟᱦᱟᱸ ᱫᱚᱢᱮ ᱯᱮᱨᱮᱡ ᱟᱠᱟᱱᱟ ᱡᱷᱤᱯ ᱡᱷᱩᱯᱤ ᱛᱮ ᱤᱱᱟᱹ ᱠᱚ ᱟᱨᱠᱤ ᱥᱟᱯᱷᱟ ᱦᱩᱭᱩᱜ ᱠᱟᱱᱟ ᱛᱩᱫ ᱦᱩᱭᱩᱜᱼᱟ ᱵᱟᱠᱷᱟᱱ ᱥᱤ ᱫᱚ ᱵᱟᱝ ᱜᱟᱱᱚᱜ ᱠᱟᱫᱟ ᱾ ᱯᱚᱨᱮ ᱟᱨ ᱠᱤ ᱾ ᱥᱤ ᱛᱟᱦᱮᱱ ᱨᱮᱦᱚᱸ ᱟᱨᱠᱤ ᱢᱟᱱᱮ ᱫᱚᱢᱮ ᱛᱟᱦᱮᱱ ᱜᱮᱭᱟ ᱥᱮ ᱦᱩᱲᱩ ᱨᱮᱦᱚᱸ ᱚᱥᱩᱵᱤᱫᱟ ᱦᱩᱭᱩᱜᱼᱟ ᱯᱚᱨᱮ ᱛᱮ᱾ ᱟᱫᱚ ᱛᱟᱭ ᱵᱚᱞᱮ ᱟᱨᱠᱤ ᱚᱱᱟ ᱡᱷᱚᱯ ᱡᱷᱩᱯᱤ ᱠᱚ ᱩᱯᱲᱟᱹᱣ ᱮᱫ ᱠᱟᱱᱟ ᱟᱯᱮ ᱫᱚ ᱵᱟᱝ ᱤᱭᱟᱹ ᱠᱟᱱᱟ ᱟᱨᱠᱤ ᱫᱟᱨᱮ ᱠᱟᱱᱟ ᱠᱷᱮᱛ ᱠᱨᱮᱜ ᱡᱷᱚᱯ ᱡᱷᱩᱯᱤ?
ᱦᱮᱸ ᱫᱚ ᱫᱚᱢᱮᱜᱮ ᱞᱟᱴᱟᱣ ᱟᱠᱟᱱᱟ ᱛᱟᱯᱚᱨ ᱠᱩ ᱠᱩᱰᱤ ᱫᱟᱛᱨᱚᱢ ᱟᱛᱮ ᱪᱟᱞᱟᱜ ᱦᱩᱭᱩᱜ ᱠᱟᱱᱟ ᱢᱟ ᱢᱟᱡᱷᱮ ᱢᱚᱫᱡᱷᱮ ᱚᱱᱟ ᱦᱚᱸ ᱥᱟᱯᱷᱟᱭ ᱦᱩᱭᱩᱜ ᱠᱟᱱᱟ ᱾ ᱛᱟᱯᱚᱨ ᱥᱚᱵᱡᱤ ᱠᱚᱸᱦᱚᱸ ᱧᱮᱞ ᱦᱩᱭᱩᱜ ᱠᱟᱱᱟ, ᱩᱸᱻ ᱪᱟᱨᱟ ᱠᱚ ᱠᱤᱪᱷᱩ ᱠᱚᱧ ᱠᱤᱨᱤᱧ ᱟᱹᱜᱩ ᱟᱠᱟᱫᱟ, ᱟᱨ ᱢᱚᱱᱮᱭ ᱫᱟᱹᱧ ᱠᱷᱟᱱ ᱠᱤ ᱠᱤᱪᱷᱩ ᱯᱷᱚᱞ ᱤᱧ ᱨᱚᱦᱚᱭᱟ ᱾ ᱡᱟᱦᱟᱸ ᱡᱮ ᱡᱮᱢᱚᱱ ᱩᱞ, ᱛᱟᱯᱚᱨ ᱠᱟᱱᱴᱷᱟᱲ ᱚᱱᱮ ᱚᱱᱟ ᱠᱩᱧ ᱢᱚᱱᱮᱭᱮᱫᱟ ᱾ ᱪᱟᱨᱟ ᱜᱟᱪᱷ ᱤᱧ ᱟᱹᱜᱩᱭᱟ ᱟᱨ ᱚᱱᱛᱮ ᱠᱷᱮᱛ ᱫᱷᱟᱨᱮ ᱥᱮᱫ ᱠᱤᱱᱵᱟ ᱚᱲᱟᱜ ᱫᱷᱟᱨᱮ ᱥᱮᱫ ᱨᱮᱜᱮ ᱠᱤᱪᱷᱩᱧ ᱨᱚᱦᱚᱭ ᱠᱟᱜᱼᱟ ᱾
ᱩᱸ ᱦᱩᱸ ᱦᱩᱸᱻ, ᱵᱟᱝ ᱚᱱᱟ ᱫᱟᱨᱮ ᱡᱟᱦᱟᱸ ᱯᱷᱚᱞ ᱫᱟᱨᱮ ᱚᱱᱟ ᱫᱚ ᱨᱚᱦᱚᱭ ᱫᱚ ᱟᱹᱰᱤ ᱵᱷᱟᱜᱮ ᱡᱤᱱᱤᱥ ᱠᱟᱱᱟ ᱠᱟᱨᱚᱱ ᱱᱤᱛᱳᱜ ᱵᱟᱝ ᱨᱮᱦᱚᱸ ᱯᱚᱨᱚᱵᱚᱨᱛᱤ ᱯᱨᱚᱡᱚᱱᱢᱚ ᱨᱮ ᱤᱱᱟᱹ ᱠᱚᱫᱚ ᱠᱚ ᱡᱚᱢᱟ ᱥᱮ ᱾ ᱫᱟᱨᱮ ᱠᱚ ᱨᱚᱦᱚᱭ ᱫᱚ ᱵᱷᱟᱜᱮ ᱫᱚ ᱵᱷᱟᱜᱮ ᱜᱮ ᱮᱢᱱᱤ ᱤᱭᱟᱹ ᱛᱮᱦᱚᱸᱢ ᱨᱚᱦᱚᱭ ᱫᱟᱲᱮᱜᱼᱟᱢ ᱡᱟᱦᱟᱸ ᱟᱯᱮᱭᱟᱜ ᱢᱟᱴᱷ ᱠᱚ ᱠᱟᱱᱟ ᱮᱨᱯᱚᱨ ᱟᱯᱮᱭᱟᱜ ᱡᱟᱦᱟᱸ ᱠᱷᱮᱛ ᱟᱲᱮ ᱠᱟᱱᱟ ᱡᱟᱦᱟᱸᱢ ᱵᱟᱲᱟᱭᱟ ᱡᱮ ᱟᱞᱮᱭᱟᱜ ᱱᱚᱣᱟ ᱫᱚ ᱟᱞᱮᱭᱟᱜ ᱟᱞᱮ ᱢᱟᱱᱮ ᱟᱞᱮᱭᱟᱜ ᱵᱷᱟᱜ ᱨᱮ ᱯᱟᱲᱟᱜ-ᱟ ᱟᱲᱮ ᱨᱮᱦᱚᱸ ᱵᱟᱨᱭᱟ ᱯᱮᱭᱟᱢ ᱨᱚᱦᱚᱭ ᱫᱟᱲᱮᱜᱼᱟ ᱦᱮᱸ ᱵᱟᱝ ᱟᱨ ᱵᱟᱠᱷᱟᱱ ᱚᱲᱟᱜ ᱠᱚ ᱡᱟᱦᱟᱸ ᱚᱲᱟᱜ ᱫᱷᱟᱨᱮ ᱯᱟᱥᱮ ᱡᱟᱭᱜᱟ ᱤᱱᱟᱹ ᱨᱮᱦᱚᱢ ᱨᱚᱦᱚᱭ ᱫᱟᱲᱮᱭᱟᱜᱼᱟ ᱾ ᱚᱱᱟ ᱠᱚ ᱯᱷᱚᱞ ᱫᱟᱨᱮ ᱨᱚᱦᱚᱭ ᱯᱚᱠᱷᱮ ᱫᱚ ᱟᱨᱠᱤ ᱵᱷᱟᱜᱮ ᱜᱮᱭᱟ ᱾
ᱦᱮᱸ ᱾
ᱠᱷᱟᱱ ᱵᱷᱟᱜᱤ ᱜᱮᱭᱟ ᱟᱨᱠᱤ ᱦᱮᱸ ᱵᱟᱝ ᱱᱤᱡᱮ ᱦᱚᱸᱢ ᱡᱚᱢ ᱵᱟᱲᱟᱭᱟ ᱯᱚᱨᱮ ᱛᱮ ᱯᱚᱨᱚᱵᱚᱨᱛᱤ ᱠᱚᱨᱮ ᱡᱟᱦᱟᱸᱭ ᱠᱚ ᱟᱨᱚ ᱩᱱᱠᱩ ᱠᱚ ᱡᱚᱢᱟ ᱾
ᱱᱤᱜ ᱱᱤᱛᱚᱜ ᱫᱤᱱ ᱫᱤᱱ ᱛᱮ ᱧᱮᱞᱚᱜ ᱠᱟᱱᱟ ᱡᱟᱦᱟᱱᱟᱜ ᱩᱞᱫᱟᱨᱮ ᱥᱮ ᱡᱟᱦᱟᱱᱟᱜ ᱠᱚ ᱡᱷᱚᱛᱚ ᱫᱟᱨᱮ ᱜᱮ ᱱᱤᱛᱳᱜ ᱫᱚᱠᱚ ᱢᱟᱜ ᱮᱫᱟ ᱛᱚ ᱟᱠᱷᱨᱤᱧ ᱫᱟᱠᱚ ᱡᱟᱨ ᱯᱷᱚᱞ ᱡᱚᱛᱚ ᱜᱮ ᱠᱚᱢᱚᱜ ᱠᱟᱱᱟ ᱱᱤᱛᱚᱜ ᱩᱞ ᱡᱚᱢ ᱥᱟᱱᱟ ᱢᱮ ᱨᱮᱦᱚ ᱱᱤᱛᱚᱜ ᱢᱟᱱᱮ ᱵᱟᱝ ᱵᱟᱝ ᱧᱟᱢᱚᱜ ᱚᱱᱮ ᱡᱟᱨ ᱯᱷᱚᱞᱮ ᱵᱟᱡᱟᱨ ᱠᱷᱚᱱᱟᱜ ᱠᱤᱨᱤᱧ ᱦᱩᱭᱩᱜ ᱠᱟᱱᱟ ᱾ ᱛᱟᱨᱯᱚᱨ ᱠᱩ ᱠᱳᱛ ᱯᱷᱳᱛ ᱠᱚᱦᱚ ᱡᱚᱢᱚᱱ ᱱᱤᱛᱚᱜ ᱫᱚ ᱵᱟᱝ ᱞᱮᱠᱟᱜᱮ ᱟᱹᱰᱤ ᱠᱚᱢ ᱠᱟᱱᱟ ᱾ ᱢᱟᱜ ᱮᱫᱟ ᱠᱚ ᱡᱚᱛᱚ ᱛᱟᱞᱦᱮ ᱚᱱᱟ ᱠᱚ ᱨᱚᱦᱚᱭ ᱞᱮᱠᱷᱟᱱ ᱫᱚ ᱯᱚᱨᱮ ᱠᱷᱮᱛᱨᱮ ᱡᱚᱢ ᱵᱟᱲᱟ
ᱦᱮᱸ, ᱠᱤᱨᱤᱧ ᱵᱟᱝ ᱦᱩᱭᱩᱜᱼᱟ ᱟᱨᱠᱤ ᱟᱫᱚ ᱠᱷᱚᱱ ᱮᱢ ᱢᱚᱱᱮᱭᱟ ᱡᱮ ᱢᱟᱱᱮ ᱡᱚᱢ ᱥᱟᱱᱟ ᱟᱨᱠᱤ ᱛᱚᱠᱷᱚᱱ ᱡᱩᱫᱤ ᱫᱟᱨᱮ ᱛᱮᱦᱮᱱ ᱛᱟᱢ ᱠᱷᱟᱡ ᱫᱚ ᱟᱫᱚ ᱠᱷᱩᱥᱤ ᱢᱚᱛᱚᱢ ᱡᱚᱢᱟ ᱛᱤᱭᱳᱜ ᱠᱟᱛᱮᱜ ᱾ ᱡᱮ ᱦᱟᱯᱮ ᱱᱚᱝᱠᱟ ᱞᱮᱠᱟ ᱞᱟᱹᱭ ᱵᱟᱝ ᱜᱟᱱᱚᱜ-ᱟ ᱡᱮ ᱦᱟᱯᱮ ᱵᱟᱡᱟᱨᱤᱧ ᱪᱟᱞᱟᱜᱼᱟ ᱠᱤᱨᱤᱧ ᱜᱩᱭᱟᱹᱧ ᱛᱟᱯᱚᱨᱤᱧ ᱡᱚᱢᱟ ᱚᱝᱠᱟ ᱫᱚ ᱛᱚᱠᱷᱚᱱ ᱫᱚ ᱵᱟᱝ ᱦᱳᱭᱳᱼᱟ ᱛᱚᱠᱷᱚᱱ ᱫᱚ ᱫᱟᱨᱮ ᱨᱮ ᱦᱮᱱᱟᱜ ᱠᱟᱫᱟ ᱜᱚᱜ ᱠᱟᱛᱮᱢ ᱡᱚᱢ ᱠᱮᱫᱟ ᱾
ᱦᱮᱸ ᱞᱟᱦᱟ ᱛᱮ ᱡᱟᱦᱟᱸ ᱡᱚᱢ ᱦᱩᱭᱩᱜ ᱠᱟᱱ ᱛᱟᱦᱮᱸᱱ ᱞᱟᱦᱟᱛᱮ ᱵᱤ ᱵᱤᱥ ᱛᱮᱦᱮᱧ ᱯᱚᱞᱤᱛᱷᱤᱱ ᱤᱫᱤ ᱦᱩᱭᱩᱜ ᱠᱟᱱ ᱛᱮ ᱵᱩᱞᱩᱝ ᱢᱟᱹᱨᱤᱡ ᱛᱟᱯᱚᱨ ᱚᱱᱟ ᱨᱮ ᱥᱤᱯᱤᱭ ᱦᱩᱭᱩᱜ ᱠᱟᱱ ᱛᱮᱦᱮᱜ ᱟᱨ ᱱᱮᱛᱚᱜ ᱠᱳᱫ ᱜᱮ ᱪᱟᱵᱟᱭᱱᱟ
ᱦᱮᱸ ᱢᱟᱱᱮ ᱱᱮᱛᱚᱜ ᱡᱮ ᱢᱮᱜ ᱴᱮᱱ ᱠᱳᱫ ᱮᱢ ᱡᱚᱢᱟ ᱚᱱᱟ ᱨᱮᱱᱟᱜ ᱢᱟᱱᱮ ᱢᱮᱴᱮᱱ ᱡᱚ ᱵᱟᱢ ᱧᱟᱢᱟ ᱛᱚᱠᱷᱚᱱ ᱫᱚ ᱢᱟᱱᱮ ᱵᱮᱥ ᱪᱮᱨᱦᱨᱟ ᱥᱤᱛᱩᱝ ᱥᱤᱛᱩᱝ ᱪᱟᱞᱟᱣ ᱦᱩᱭᱩᱜ ᱛᱟᱦᱮᱡ ᱦᱮᱵᱟᱝ ᱛᱷᱟᱹᱨᱤ ᱠᱚᱨᱮᱜ ᱦᱚᱸ ᱟᱹᱰᱤ ᱢᱚᱸᱡᱽ ᱥᱤᱯᱤ ᱠᱟᱛᱮ ᱚᱲᱟᱜ ᱨᱮ ᱡᱟᱸᱦᱟᱭ ᱠᱚᱠᱚ ᱟᱹᱜᱩᱭ ᱛᱮᱦᱮᱸᱫ ᱥᱤᱛᱩᱝ ᱨᱮ ᱠᱟᱹᱴᱤᱡ ᱠᱚ ᱛᱟᱥᱮ ᱠᱟᱜ ᱛᱟᱦᱮᱫ ᱵᱩᱞᱩᱝ ᱟᱛᱮ ᱢᱟᱨᱤᱪ ᱟᱛᱮ ᱠᱚ ᱥᱤᱯᱤ ᱛᱮ ᱟᱫᱚ ᱚᱱᱟ ᱱᱟᱜ ᱡᱚᱢ ᱱᱟᱜ ᱴᱮᱥᱴ ᱜᱮ ᱢᱟᱱᱮ ᱪᱮᱫ ᱤᱧ ᱞᱟᱹᱭᱟ ᱟᱹᱰᱤ ᱢᱚᱸᱡᱽ ᱜᱮ ᱛᱟᱦᱮ ᱠᱟᱱᱟ ᱱᱤᱛᱚᱜ ᱫᱚ ᱠᱳᱫ ᱢᱮᱜ ᱛᱮᱜᱮ ᱵᱟᱢ ᱧᱮᱞ ᱧᱟᱢᱟ ᱡᱚᱢ ᱛᱚ ᱫᱩᱨᱮ ᱛᱷᱟᱠ
ᱦᱮᱸ ᱪᱟᱵᱟᱭᱱᱟ ᱡᱚᱛᱚᱢ
ᱦᱮᱸ ᱛᱟᱯᱚᱨ ᱟᱯᱮ ᱥᱩᱠᱨᱤ ᱯᱮ ᱪᱟᱥ ᱠᱟᱜ ᱠᱚᱣᱟ ᱥᱮ ᱵᱟᱝ ᱟᱯᱮ ᱥᱮᱜ?
ᱚ ᱥᱩᱠᱨᱤ ᱦᱮᱸ ᱫᱚᱢᱮ ᱠᱚ ᱪᱟᱥ ᱠᱟᱜ ᱠᱚᱣᱟ ᱟᱜ ᱟᱜ ᱟᱞᱮ ᱦᱚᱞᱮ ᱫᱚᱦᱚ ᱠᱟᱜ ᱠᱚᱣᱟ ᱯᱩᱱᱭᱟ ᱩᱱᱠᱩ ᱦᱚ ᱧᱮᱞ ᱠᱚ ᱦᱩᱭᱩᱜ ᱠᱟᱱᱟ ᱦᱮᱸ ᱢᱤᱜᱴᱮᱱ ᱦᱚᱯᱚᱱ ᱦᱮᱸ ᱦᱚᱯᱚᱱ ᱧᱚᱜ ᱢᱤᱫᱴᱮᱱ ᱠᱩᱲᱤᱭᱟᱹ ᱡᱩᱫ ᱦᱳᱭ ᱠᱟᱱᱟ
ᱚᱻ ᱟᱞᱮ ᱦᱚ ᱥᱩᱠᱨᱤ ᱫᱚ ᱦᱮᱱᱟᱜ ᱫᱚ ᱦᱮᱱᱟᱜ ᱠᱚᱣᱟ ᱢᱮᱱᱠᱷᱟᱱ ᱫᱚ ᱟᱫᱚ ᱵᱟᱞᱮ ᱠᱩᱲᱭᱟᱹ ᱫᱚ ᱡᱩᱜ ᱦᱮᱱᱟᱜ ᱠᱟᱫᱟ ᱟᱫᱚ ᱚᱱᱟ ᱫᱚ ᱵᱟᱹᱠᱤᱱ ᱥᱟᱦᱚᱜ ᱠᱟᱱᱟ ᱟᱥᱚᱞᱮ ᱢᱟᱱᱮ ᱛᱚ ᱵᱚᱲᱚ ᱵᱚᱲᱚ ᱠᱤᱱ ᱦᱟᱨᱟᱣ ᱠᱟᱱᱟ ᱟᱫᱚ ᱚᱲᱟᱜ ᱠᱚᱨᱮ ᱜᱮᱠᱤᱱ ᱛᱮᱦᱮᱱᱟ ᱚᱲᱟᱜ ᱠᱚᱨᱮᱫ ᱜᱮᱠᱤᱱ ᱩᱴᱟᱹ ᱵᱟᱲᱟᱭᱟ
ᱦᱩ ᱟᱞᱮ ᱦᱚᱸ ᱚᱱᱮ ᱫᱟᱜ ᱵᱟᱲᱟ ᱠᱮᱫᱟᱭ ᱛᱚ ᱛᱟᱞᱦᱮ ᱥᱩᱠᱨᱤ ᱠᱩᱲᱭᱟᱹᱨ ᱨᱮ ᱫᱟᱜ ᱫᱟᱜ ᱡᱚᱨᱚᱜ ᱠᱟᱱ ᱜᱮᱭᱟ ᱛᱟᱞᱦᱮ ᱚᱱᱟ ᱠᱚ ᱵᱟᱜᱟᱣ ᱦᱳᱭᱱᱟ
ᱦᱩᱸ ᱪᱮᱫ ᱛᱮᱯᱮ ᱫᱟᱜ ᱠᱟᱫᱟ ᱵᱩᱥᱩᱜ ᱛᱮ ᱥᱮ ᱮᱢᱱᱤ ᱛᱟᱞᱮ
ᱦᱮᱸ ᱛᱟ-ᱛᱟᱞᱤ ᱯᱟᱞᱟ ᱛᱮ ᱫᱟᱵ ᱦᱳᱭ ᱠᱟᱱᱟ ᱛᱟᱞᱦᱮ ᱢᱟᱱᱮ ᱛᱟᱞᱮ ᱯᱟᱞᱟ ᱠᱚᱦᱚ ᱥᱮᱭᱟᱜ ᱠᱟᱱᱟ ᱛᱚ ᱵᱩᱥᱩᱵ ᱛᱮ ᱫᱟᱵ ᱞᱮᱠᱷᱟᱱ ᱦᱮᱸ ᱟᱹᱰᱤ ᱫᱤᱱ ᱜᱮ ᱪᱟᱞᱟᱣ ᱜᱚᱜᱼᱟ ᱛᱟᱞᱦᱮ ᱦᱮ ᱚᱱᱟ ᱛᱟᱞᱮ ᱯᱟᱞᱟ ᱠᱚ ᱯᱟᱞᱴᱟᱣ ᱦᱳᱭ ᱱᱟ ᱛᱟᱨᱯᱚᱨ ᱠᱷᱩᱱᱴᱤ ᱠᱚᱦᱚ ᱠᱚ ᱨᱟᱹᱯᱩᱫ ᱫᱟᱠᱚ ᱵᱚᱲᱟ ᱵᱚᱲᱚ ᱠᱚ ᱦᱟᱨᱟᱣ ᱟᱠᱟᱱᱟ ᱛᱚ ᱛᱟᱯᱚᱨ ᱦᱚᱯᱚᱱ ᱠᱚᱦᱚ ᱠᱚ
ᱜᱟᱹᱰᱤ ᱯᱟᱹᱭ ᱠᱟ. ᱚᱻ
ᱛᱷᱟᱞᱮ ᱫᱷᱮᱨ ᱜᱮ ᱥᱟᱸᱜᱮ ᱜᱮᱯᱮ ᱫᱚᱦᱚ ᱠᱟᱜ ᱠᱚᱣᱟ ᱛᱟᱞᱦᱮ ᱟᱯᱮ ᱫᱚ ᱪᱮᱜᱠᱟᱯᱮ ᱟᱠᱷᱨᱤᱧ ᱠᱚᱣᱟ ᱡᱮᱞ ᱠᱟᱛᱮ ᱥᱮ ᱤᱝᱠᱟᱹ ᱦᱟᱴ ᱯᱮ ᱤᱫᱤ ᱠᱚᱣᱟ ᱤᱝᱠᱟ. ᱜᱚᱴᱟ ᱛᱮᱜᱮ ᱥᱮ ᱜᱟᱹᱰᱤ ᱯᱮ ᱯᱷᱳᱱᱟ ᱠᱚᱣᱟ?
ᱦᱚᱸ ᱤᱝᱠᱟᱹ ᱜᱟᱹᱰᱤ ᱛᱮᱜᱮ ᱠᱚ ᱤᱫᱤᱭᱮᱜ ᱠᱚᱣᱟ ᱟᱨ ᱱᱚᱝᱠᱟ ᱡᱚᱢᱚᱱ ᱟᱢᱵᱟᱵᱚᱛ ᱛᱤ ᱡᱟᱦᱟᱱᱟᱜ ᱯᱚᱨᱚᱵᱽ ᱠᱚ ᱚᱱᱟ ᱞᱟᱹᱜᱤᱫ ᱫᱚᱠᱚ ᱛᱟᱦᱮᱱ ᱠᱟᱱ ᱜᱮᱭᱟ ᱠᱚ
ᱦᱩᱸ
ᱩ ᱜᱟᱹᱰᱤ ᱛᱮᱠᱷᱟᱱ ᱫᱚ ᱢᱮᱜᱴᱮᱱ ᱥᱚ ᱥᱚᱸᱜᱮ ᱛᱮ ᱯᱩᱭᱥᱟᱢ ᱧᱟᱢ ᱠᱮᱫᱟ ᱟᱨ ᱱᱚᱣᱟ ᱠᱷᱟᱡ ᱫᱚ ᱦᱮ ᱱᱚ ᱱᱚᱣᱟ ᱦᱚᱸ ᱵᱷᱟᱞᱤ ᱜᱮᱭᱟ ᱡᱮ ᱵᱚᱦᱚᱜ ᱵᱷᱟᱹᱡᱤ ᱡᱚᱢ
ᱦᱮᱸ ᱦᱮᱸ ᱡᱩᱫᱤ ᱡᱟᱦᱟᱭᱮᱢ ᱜᱚᱡᱮᱭᱟ ᱚᱱᱟ ᱵᱚᱦᱚᱜ ᱵᱷᱟᱹᱡᱤᱢ ᱡᱚᱢᱟ
ᱦᱮᱸ ᱚᱱᱟ ᱟᱢᱟᱜ ᱵᱷᱟᱞᱮ ᱜᱮ ᱥᱮᱵᱮᱞᱟ
ᱛᱟᱨᱯᱚᱨ ᱵᱤᱠᱮᱞ ᱵᱮᱲᱟ ᱟᱯᱮ ᱫᱚ ᱚᱠᱟ ᱥᱮᱫ ᱦᱚᱸ ᱫᱟᱬᱟᱱ ᱠᱚ ᱵᱟᱝᱯᱮ ᱪᱟᱞᱟᱜ ᱜᱮᱭᱟ
ᱦᱮᱸ ᱫᱟᱬᱟᱱ ᱵᱚᱞᱛᱮ ᱦᱮᱸ ᱛᱟᱲᱟᱢ ᱠᱟᱜ ᱦᱳᱭᱳᱜᱼᱟ ᱨᱟᱥᱛᱟ ᱨᱟᱥᱛᱟ ᱛᱮ ᱛᱟᱨᱯᱚᱨ ᱢᱟ ᱢᱟᱡᱷᱮ ᱢᱚᱫᱽᱫᱷᱮ ᱢᱳᱲ ᱠᱚ ᱪᱟᱞᱟᱜ ᱦᱩᱭᱩᱜᱼᱟ ᱛᱟᱨᱯᱚᱨ ᱦᱮᱸ ᱵᱚᱲᱚ ᱫᱚᱨᱠᱟᱨ ᱠᱷᱟᱱ ᱵᱟᱡᱟᱨ ᱥᱮᱫ ᱪᱟᱞᱟᱜ ᱦᱩᱭᱩᱜᱼᱟ ᱥᱟᱺᱜᱤᱧ ᱧᱚᱜ ᱜᱮᱭᱟ ᱚᱱᱟ ᱫᱚ
ᱚ
ᱛᱟᱞᱦᱮ
ᱢᱟᱱᱮ ᱫᱚᱢᱮ ᱥᱟᱺᱜᱤᱧ ᱫᱚ ᱵᱟᱝ ᱟᱨᱠᱤ
ᱦᱮᱸ ᱦᱮᱸ ᱫᱚᱢᱮ ᱥᱟᱺᱜᱤᱧ ᱫᱚ ᱵᱟᱝ ᱟᱨ ᱢᱟᱡᱷᱮ ᱢᱚᱫᱽᱫᱷᱮ ᱠᱷ